ᱦᱮᱞᱳ
ᱡᱚᱦᱟᱨ ᱜᱮ ᱜᱚᱝᱠᱮ᱾
ᱦᱳᱭ ᱡᱚᱦᱟᱨ ᱜᱮ ᱡᱚᱦᱟᱨ ᱜᱮ᱾
ᱟᱪᱪᱷᱟ ᱟᱸᱡᱚᱢ ᱧᱟᱢ ᱮᱜ-ᱟ ᱵᱮᱱ ᱟᱹᱞᱤᱧᱟᱜ ᱨᱚᱲ ᱠᱚ?
ᱦᱮᱸ ᱜᱚᱝᱠᱮ ᱟᱸᱡᱚᱢᱚᱜ ᱠᱟᱱ ᱛᱟᱵᱤᱱᱟ ᱟᱹᱰᱤ ᱨᱤᱞᱟᱹ ᱢᱟᱞᱟ ᱜᱮ᱾
ᱟᱪᱪᱷᱟ, ᱟᱪᱪᱷᱟ᱾
ᱟᱹᱞᱤᱧᱟᱜ ᱜᱮ ᱪᱮᱫ ᱞᱮᱠᱟ?
ᱦᱳᱭ ᱜᱚᱝᱠᱮ ᱟᱵᱤᱱᱟᱜ ᱦᱚᱸ ᱟᱹᱰᱤ ᱮᱠᱫᱚᱢ ᱨᱮᱭᱟᱲ ᱜᱮ ᱨᱚᱢᱡᱽ ᱥᱟᱸᱦᱤᱡ ᱜᱮ ᱟᱸᱡᱚᱢᱚᱜ ᱠᱟᱱ ᱛᱟᱵᱮᱱᱟ᱾
ᱟᱪᱪᱷᱟ ᱢᱮᱱᱠᱷᱟᱱ ᱱᱟᱯᱟᱭ ᱠᱟᱛᱷᱟ ᱚᱱᱟ ᱦᱚᱸ᱾
ᱟᱪᱪᱷᱟ, ᱟᱪᱪᱷᱟ ᱛᱟᱦᱞᱮ ᱜᱚᱝᱠᱮ ᱵᱟᱹᱥᱭᱟᱹᱢ ᱵᱟᱲᱟᱭ ᱱᱟᱵᱮᱱ?
ᱜᱚᱝᱠᱮ ᱟᱹᱣᱨᱤ ᱱᱚᱸᱜ-ᱚᱭ ᱵᱟᱹᱥᱭᱟᱹᱢ ᱠᱚᱫᱚ ᱟᱹᱣᱨᱤ ᱵᱟᱹᱥᱭᱟᱹᱢᱚᱜ ᱦᱩᱭᱩᱜ-ᱟ᱾ ᱢᱮᱱᱠᱷᱟᱱ ᱦᱚᱸᱜ-ᱚᱭ ᱠᱷᱮᱛ ᱠᱷᱚᱡ ᱠᱷᱚᱱ ᱜᱮ ᱱᱤᱛᱚᱜ ᱞᱤᱧ ᱨᱩᱣᱟᱹᱲ ᱱᱟ᱾
ᱟᱪᱪᱷᱟ, ᱟᱪᱪᱷᱟ, ᱟᱪᱪᱷᱟ ᱪᱮᱫ ᱥᱤᱭᱳᱜ ᱵᱤᱱ ᱡᱚᱲᱟᱣ ᱞᱮᱜ-ᱟ?
ᱵᱟᱝ-ᱟ ᱜᱚᱝᱠᱮ ᱢᱟᱱᱮ ᱦᱚᱞᱟᱱᱚᱜ ᱠᱟᱹᱴᱤᱡ ᱮ ᱫᱟᱜ ᱧᱚᱜ ᱟᱜ ᱞᱮᱜᱮᱭᱟ ᱟᱹᱭᱩᱵ ᱵᱮᱲᱟ᱾ ᱠᱟᱹᱴᱤᱡ ᱡᱟᱹᱲᱤ ᱧᱚᱜ ᱟᱜ ᱞᱮᱜᱮᱭᱟ ᱮᱱᱠᱷᱟᱱ ᱟᱫᱚ ᱚᱱᱟ ᱠᱚᱜᱮ ᱞᱤᱧ ᱧᱮᱞ ᱞᱤᱧ ᱥᱮᱱ ᱞᱮᱱᱟ ᱡᱮ ᱛᱤᱱᱟᱹᱜ ᱜᱟᱱ ᱫᱟᱜ ᱠᱟᱱᱟ ᱥᱮ ᱪᱮᱫ ᱞᱮᱠᱟ᱾ ᱚᱱᱟ ᱞᱤᱧ ᱧᱮᱞ ᱜᱮᱞᱤᱧ ᱥᱮᱱ ᱞᱮᱱᱟ ᱥᱮᱛᱟᱜ ᱧᱚᱜ᱾ ᱦᱳᱭ, ᱦᱳᱭ᱾
ᱛᱟᱦᱞᱮ ᱜᱚᱝᱠᱮ ᱢᱟᱱᱮ ᱤᱭᱟᱹ ᱫᱚ ᱨᱚᱦᱚᱭ ᱠᱚᱫᱚ ᱟᱹᱣᱨᱤ ᱵᱮᱱ ᱫᱷᱩᱨᱟᱹᱜ-ᱟ ᱦᱟᱸᱜ ᱵᱟᱝ᱾
ᱜᱚᱝᱠᱮ ᱟᱹᱣᱨᱤᱭᱟᱜ-ᱟ᱾ ᱪᱮᱫ ᱵᱤᱱ ᱞᱟᱹᱭ-ᱟ ᱟᱹᱰᱤ ᱫᱩᱠ ᱨᱮᱭᱟᱜ ᱠᱟᱛᱷᱟ ᱜᱮ᱾ ᱢᱮᱱᱠᱷᱟᱱ ᱚᱱᱠᱟ ᱨᱚᱦᱚᱭ ᱵᱚᱞᱛᱮ ᱫᱚ ᱠᱟᱹᱴᱤᱡ ᱫᱚᱞᱮ ᱮᱦᱚᱵ ᱫᱚᱞᱮ ᱮᱦᱚᱵ ᱟᱠᱟᱜ ᱜᱮᱭᱟ᱾ ᱢᱮᱱᱠᱷᱟᱱ ᱟᱫᱚ ᱠᱷᱮᱛ ᱫᱚ ᱜᱚᱝᱠᱮ ᱡᱷᱚᱛᱚ ᱠᱷᱮᱛ ᱫᱚ ᱢᱤᱫᱴᱷᱮᱱ ᱫᱚ ᱵᱟᱹᱱᱩᱜ ᱛᱟᱞᱮᱭᱟ ᱛᱚ᱾
ᱦᱮᱸ ᱟᱪᱪᱷᱟ, ᱟᱪᱪᱷᱟ᱾
ᱢᱮᱱᱠᱷᱟᱱ ᱦᱟᱸᱰᱮ ᱱᱟᱸᱰᱮ
ᱟᱪᱪᱷᱟ᱾
ᱛᱚ ᱡᱟᱦᱟ ᱦᱟᱱᱮ ᱵᱟᱹᱭᱦᱟᱹᱲ ᱠᱚ ᱢᱮᱱᱟᱜ ᱛᱟᱞᱮᱭᱟ ᱢᱮᱱᱠᱷᱟᱱ ᱚᱱᱟ ᱵᱟᱨᱭᱟ ᱜᱟᱱ ᱢᱮᱱᱟᱜ-ᱟ ᱚᱸᱰᱮ ᱵᱟᱨᱭᱟ ᱜᱟᱱ ᱴᱚᱯᱨᱟ᱾ ᱛᱚ ᱢᱮᱱ ᱮᱱᱠᱷᱟᱱ ᱚᱱᱟ ᱜᱮ ᱠᱟᱹᱴᱤᱡ ᱞᱮ ᱮᱦᱚᱵ ᱜᱚᱫ ᱠᱟᱜ ᱜᱮᱭᱟ᱾ ᱚᱱᱟ ᱫᱚ ᱨᱚᱦᱚᱭ ᱜᱚᱫ ᱠᱟᱜ ᱜᱮᱭᱟᱞᱮ᱾
ᱟᱪᱪᱷᱟ, ᱟᱪᱪᱷᱟ ᱛᱟᱦᱞᱮ ᱜᱚᱝᱠᱮ ᱱᱤᱭᱟᱹ ᱵᱟᱨ ᱫᱚ ᱪᱮᱫ ᱵᱮᱱ ᱛᱚᱞᱟ ᱞᱟᱜ-ᱟ?
ᱜᱚᱝᱠᱮ ᱛᱚᱞᱟ ᱫᱚ ᱜᱚᱝᱠᱮ ᱵᱟᱹᱭ ᱵᱟᱹᱭᱦᱟᱹᱲ ᱠᱚ ᱞᱟᱹᱜᱤᱫ ᱫᱚ ᱥᱚᱨᱱᱚ ᱜᱮᱞᱮ ᱵᱤᱞᱤ ᱦᱚᱪᱚᱭ-ᱟ᱾
ᱚ ᱱᱟᱯᱟᱭ ᱠᱟᱛᱷᱟ ᱦᱮᱸᱛᱚ ᱟᱫᱚ ᱥᱚᱨᱱᱚ ᱦᱚᱛᱚ ᱤᱭᱟᱹ ᱠᱟᱱ ᱜᱮᱭᱟ ᱥᱮ ᱱᱟᱯᱟᱭ ᱪᱟᱣᱞᱮ ᱠᱟᱱ ᱜᱮᱭᱟ᱾
ᱦᱳᱭ, ᱦᱳᱭ ᱠᱟᱹᱴᱤᱡ ᱡᱮᱞᱮᱧ ᱧᱚᱜᱚᱜ-ᱟ ᱚᱱᱟ ᱫᱚ ᱢᱮᱱᱠᱷᱟᱱ
ᱟᱨ ᱥᱚᱨᱱᱚ ᱦᱚᱸ ᱫᱟᱢ ᱫᱩᱥᱛᱩᱨ ᱥᱤᱵᱤᱞᱟ᱾
ᱦᱳᱭ ᱜᱚᱝᱠᱮ ᱟᱨ ᱠᱟᱹᱴᱤᱡ ᱫᱟᱢ ᱦᱚᱸ ᱠᱟᱹᱴᱤᱡ ᱵᱤᱱ ᱧᱟᱢ ᱜᱮᱭᱟ᱾
ᱦᱳᱭ, ᱦᱳᱭ᱾
ᱛᱟᱦᱞᱮ ᱜᱚᱝᱠᱮ ᱟᱹᱵᱤᱱ ᱜᱮ ᱪᱮᱫᱮ ᱞᱮᱠᱟ ᱥᱮ ᱟᱯᱮᱜ ᱜᱮ ᱪᱮᱫᱮ ᱞᱮᱠᱟ ᱨᱚᱦᱚᱭ ᱵᱟᱲᱟ ᱠᱚᱫᱚ?
ᱟᱞᱮ ᱫᱚ ᱜᱚᱢᱠᱮ ᱪᱮᱫ ᱞᱤᱧ ᱞᱟᱹᱭᱼᱟ᱾ ᱢᱟᱱᱮ ᱵᱟᱹᱭᱦᱟᱹᱲ ᱠᱚᱫᱚ ᱦᱜ ᱫᱟᱜ ᱠᱟᱱ ᱜᱮᱭᱟ ᱞᱟᱹᱴᱩ ᱞᱟᱹᱴᱩ ᱢᱟᱨᱟᱝ ᱢᱟᱭᱟᱝ ᱢᱟᱨᱟᱝ ᱵᱟᱹᱭᱦᱟᱹᱲ ᱫᱟᱜ ᱫᱚ ᱫᱟᱜ᱾ ᱠᱟᱱ ᱜᱮᱭᱟ ᱟᱫᱚ ᱢᱮᱱᱠᱷᱟᱱ ᱜᱚᱢᱠᱮ ᱟᱞᱮ ᱫᱚ ᱟᱢᱵᱟᱵᱚᱛᱤ᱾ ᱯᱚᱨᱮᱞᱮ ᱛᱚᱞᱟᱣ ᱠᱟᱜᱼᱟ ᱛᱚ ᱚᱱᱟ ᱦᱚᱛᱮᱡ ᱛᱮ ᱛᱚᱞᱟ ᱠᱚ ᱟᱣᱨᱤ᱾ ᱠᱮᱴᱮᱡᱚᱜᱼᱟ ᱦᱟᱸᱜ ᱠᱟᱹᱴᱤᱡ ᱡᱟᱹᱞᱤ ᱧᱚᱜ ᱜᱮᱭᱟ
ᱟᱪᱪᱷᱟ ᱢᱮᱱᱠᱷᱟᱱᱠᱟ ᱨᱚᱦᱚᱭ ᱞᱮᱠᱟ ᱫᱚ ᱟᱹᱣᱨᱤ ᱜᱟᱱᱚᱜᱼᱟ ᱵᱟᱝ᱾
ᱦᱳᱭ ᱦᱳᱭ ᱟᱣᱨᱤ ᱜᱟᱱᱚᱜᱼᱟ ᱡᱩᱫᱤ ᱚᱱᱟ ᱠᱟᱹᱴᱤᱡ ᱢᱟᱱᱮ ᱡᱟᱞᱤᱭᱟ ᱜᱮᱵᱮᱱ ᱤᱭᱟᱹᱭᱟ ᱦᱟᱜ᱾ ᱨᱚᱦᱚᱭᱟ ᱧᱮᱞ ᱠᱮᱫᱟ ᱵᱮᱱ ᱨᱚᱦᱚᱭ ᱠᱟᱛᱮ ᱵᱟᱨ ᱫᱤᱱ ᱯᱚᱨᱮ ᱜᱮ ᱡᱚᱛᱚ᱾ ᱚᱱᱟ ᱛᱚᱞᱟ ᱤᱭᱟᱹᱛᱮᱜ ᱮᱱᱛᱮᱜ ᱪᱟᱯ ᱪᱟᱯᱟ ᱟᱠᱟᱱ ᱜᱮᱭᱟ ᱦᱟᱸᱜ᱾
ᱦᱳᱭ ᱜᱚᱝᱠᱮ ᱵᱟᱝ
ᱦᱳᱭ ᱦᱳᱭ ᱟᱨ ᱡᱫᱤᱳ ᱵᱤᱫᱚᱨ ᱨᱮᱦᱚᱸ ᱦᱟᱱᱮ ᱢᱟᱱᱮ᱾ ᱡᱳᱨ ᱧᱚᱜ ᱡᱩᱫᱤ ᱵᱮᱱ ᱵᱤᱫᱟ ᱜᱩᱛᱩᱣᱟᱜ ᱪᱟᱵᱟᱭᱮᱱ ᱜᱮ ᱤᱭᱟᱹ ᱨᱮᱜᱮ ᱚᱫᱷᱟ ᱵᱷᱤᱛᱤᱨ ᱨᱮᱜᱮ᱾
ᱦᱳᱭ ᱦᱳᱭ ᱛᱟᱦᱚᱞᱮ ᱜᱚᱝᱠᱮ ᱫᱟᱜ ᱠᱚᱫᱚ ᱛᱚᱵᱟᱣ ᱟᱠᱟᱱᱟ ᱥᱮ ᱵᱟᱝ ᱠᱷᱮᱛ ᱠᱚᱨᱮ ᱫᱚ᱾
ᱦᱳᱭ ᱦᱳᱭ ᱵᱟᱹᱭᱦᱟᱹᱲ ᱫᱚ ᱜᱚᱢᱠᱮ ᱦᱟᱸᱜ ᱜᱟᱱ ᱧᱚᱜ ᱠᱟᱱ ᱜᱮᱭᱟ ᱟᱫᱚ ᱵᱟᱹᱫ ᱠᱚᱨᱮ ᱫᱚ ᱵᱟᱝ ᱤᱭᱟᱹ ᱠᱟᱱᱟ ᱵᱟᱝ ᱛᱤᱸᱜᱩ ᱟᱠᱟᱱᱟ᱾
ᱟᱪᱪᱷᱟ ᱛᱟᱦᱚᱞᱮ ᱜᱚᱝᱠᱮ ᱡᱩᱚᱫᱤ ᱚᱱᱠᱟ ᱪᱮᱫᱠᱟ ᱟᱯᱮ ᱫᱚ ᱴᱟᱺᱰᱤ ᱜᱮᱥᱮ ᱠᱟᱹᱴᱤᱡ ᱵᱤᱨ ᱵᱩᱨᱩ ᱛᱮᱯᱮ ᱯᱮᱨᱮᱡ ᱜᱮᱭᱟ᱾
ᱟᱞᱮ ᱫᱚ ᱜᱚᱢᱠᱮ ᱵᱟᱱᱟᱨ ᱛᱮᱜᱮᱞᱮ ᱯᱮᱨᱮᱡ ᱜᱮᱭᱟ ᱢᱟᱱᱮ᱾ ᱡᱚᱛᱚ ᱜᱮ ᱦᱮᱱᱟᱜ ᱛᱟᱞᱮᱭᱟ ᱜᱚᱝᱠᱮ ᱜᱚᱰᱟ ᱦᱚᱸ ᱦᱮᱱᱟᱜ ᱛᱟᱞᱮᱭᱟ ᱵᱩᱨᱩ ᱦᱚᱸ ᱛᱟᱯᱚᱨᱮ ᱚᱱᱟ ᱰᱩᱝᱨᱤ ᱦᱚᱸ᱾
ᱪᱮ ᱡᱚᱛᱚᱱᱟᱜ ᱜᱮ ᱵᱟᱝ
ᱦᱳᱭ ᱦᱳᱭ ᱚᱱᱟ ᱤᱭᱟᱹ ᱵᱮᱱ ᱟᱸᱡᱚᱢ ᱵᱟᱲᱟ ᱠᱟᱜ-ᱟ ᱢᱟᱱ ᱫᱤᱥᱚᱢ? ᱦᱳᱭ ᱟᱹᱞᱤᱧ ᱫᱚ ᱢᱟᱱ ᱫᱤᱥᱚᱢ ᱨᱮᱱ ᱠᱟᱱᱟᱞᱤᱧ᱾
ᱟᱪᱪᱷᱟ ᱞᱟᱹᱭ ᱜᱮᱭᱟ ᱠᱚ ᱛᱚ ᱜᱚᱝᱠᱮ ᱟᱸᱡᱚᱢ ᱟᱠᱟᱫ ᱞᱤᱧ ᱚᱱᱠᱟ ᱡᱮ ᱢᱟᱱ ᱫᱤᱥᱚᱢ ᱨᱮᱫᱚ ᱟᱹᱰᱤ ᱡᱟᱹᱥᱛᱤ ᱚᱱᱟ ᱜᱚᱰᱟ ᱠᱚ ᱛᱟᱦᱮᱱᱟ᱾
ᱦᱳᱭ ᱦᱳᱭ ᱜᱚᱴᱟ ᱠᱚ ᱥᱟᱶᱛᱮ ᱨᱩᱥᱤᱠᱟ ᱠᱚᱦᱚᱸ ᱢᱮᱱᱟᱜ ᱠᱚᱣᱟ᱾
ᱦᱳᱭ ᱦᱳᱭ ᱮᱠᱫᱚᱢ ᱡᱚᱛᱷᱟᱛ ᱠᱟᱛᱷᱟ ᱵᱤᱱ ᱞᱟᱹᱭ ᱟᱠᱟᱟᱜ-ᱟ᱾
ᱛᱟᱦᱚᱞᱮ ᱜᱚᱝᱠᱮ ᱟᱹᱵᱤᱱ ᱫᱚ ᱚᱠᱟ ᱫᱤᱥᱚᱢ ᱨᱮᱱ ᱠᱟᱱᱟ ᱢᱮᱱᱛᱮ?
ᱜᱚᱝᱠᱮ ᱟᱹᱞᱤᱧ ᱫᱚ ᱱᱚᱱᱛᱮ ᱱᱟᱢᱟᱞ ᱥᱮᱱ ᱜᱮ᱾
ᱟᱪᱪᱷᱟ ᱟᱪᱪᱷᱟ ᱟᱪᱪᱷᱟ ᱟᱪᱪᱷᱟ
ᱪᱮᱫ ᱵᱤᱱ ᱞᱟᱹᱭᱟ ᱜᱚᱝᱠᱮ ᱟᱞᱮ ᱫᱚ ᱥᱚᱢᱟᱱ ᱜᱮᱭᱟᱞᱮ ᱫᱟᱜ ᱫᱚ ᱢᱤᱫ ᱜᱷᱟᱲᱤᱡ ᱛᱮᱜᱮ ᱫᱟᱜ ᱞᱮᱠᱷᱟᱡ ᱫᱚ ᱦᱩᱭ ᱜᱚᱫᱚᱜ ᱜᱮᱭᱟ᱾
ᱦᱮᱸ
ᱟᱫᱚ ᱢᱮᱱᱠᱷᱟᱱ ᱫᱚ ᱨᱚᱦᱚᱭ ᱠᱚᱜᱮ ᱟᱹᱣᱨᱤ ᱞᱮ ᱪᱟᱲᱟ-ᱟ ᱱᱤᱭᱟᱹ ᱵᱟᱨ ᱫᱚ᱾
ᱟᱪᱪᱷᱟ ᱟᱪᱪᱷᱟ ᱵᱟ ᱫᱚ ᱟᱹᱞᱤᱧ ᱦᱚᱸ ᱱᱟᱢᱟᱞ ᱫᱤᱥᱚᱢ ᱫᱚᱞᱤᱧ ᱥᱮᱱ ᱵᱟᱲᱟ ᱟᱠᱟᱱ ᱜᱮᱭᱟ ᱦᱮᱛᱮᱜ᱾
ᱟᱪᱪᱷᱟ ᱚᱱᱠᱟ ᱠᱟᱹᱢᱤ ᱥᱩᱛᱨᱚ ᱜᱮ ᱵᱟᱝ?
ᱦᱳᱭ ᱦᱳᱭ ᱱᱟᱢᱟᱞ ᱫᱤᱥᱚᱢ ᱠᱟᱹᱢᱤ ᱦᱚᱲ ᱠᱟᱱ ᱜᱮᱭᱟᱞᱤᱧ ᱟᱹᱞᱤᱧ ᱦᱚᱸ᱾
ᱟᱪᱪᱷᱟ ᱢᱮᱱᱠᱷᱟᱱ ᱛᱟᱦᱚᱞᱮ ᱪᱮᱫ ᱞᱮᱠᱟ ᱵᱤᱱ ᱟᱹᱭᱠᱟᱹᱣᱟ ᱱᱚᱛᱮᱱᱟᱜ ᱪᱟᱥ ᱠᱚᱫᱚ ᱪᱮᱫ ᱞᱮᱠᱟ᱾
ᱚᱱᱛᱮᱱᱟᱜ ᱪᱟᱥ ᱫᱚᱛᱚ ᱜᱚᱝᱠᱮ ᱦᱟᱱᱟ ᱤᱭᱟᱹ ᱛᱮ ᱵᱟᱵᱮᱨ ᱛᱮ ᱢᱟᱯ ᱢᱟᱯ ᱛᱮ ᱠᱚ ᱪᱟᱥᱼᱟ᱾
ᱦᱳᱭ ᱜᱚᱝᱠᱮ ᱚᱞᱮᱫ ᱞᱮᱠᱟ ᱵᱤᱱ ᱮᱠᱫᱚᱢ ᱢᱟᱯ ᱡᱳᱜ ᱠᱟᱛᱮᱫ᱾
ᱮᱠᱫᱚᱢ ᱢᱟᱯ ᱡᱳᱜ ᱠᱟᱛᱮ ᱟᱫᱚ ᱪᱮᱫ ᱵᱮᱱ ᱞᱟᱹᱭᱟ ᱟᱨ ᱱᱚᱛᱮ ᱫᱚ ᱢᱟᱱᱮ ᱱᱟᱢᱟᱞ ᱫᱤᱥᱚᱢ ᱨᱮᱫᱚ ᱜᱚᱢᱠᱮ ᱚᱱᱟ ᱥᱟᱨ ᱪᱟᱯᱟᱱ ᱠᱚᱦᱚᱸ ᱫᱚᱢᱮ ᱠᱚ ᱮᱢᱟᱜ-ᱟᱥᱮ᱾
ᱦᱳᱭ ᱦᱳᱭ ᱦᱳᱭ,
ᱚᱱᱟ ᱦᱚᱛᱮᱛᱮ ᱦᱩᱭ ᱦᱚᱸ ᱦᱩᱭᱩᱜ ᱛᱟᱠᱚ ᱜᱮᱭᱟ ᱚᱱᱠᱟ ᱜᱮ ᱢᱟᱱᱮ ᱮᱠᱫᱚᱢ ᱥᱟᱡᱟᱣ ᱠᱫ ᱞᱮᱠᱟ ᱠᱚ ᱦᱩᱭ ᱦᱚᱪᱚᱭᱟ᱾
ᱦᱳᱭ ᱜᱚᱢᱠᱮ ᱟᱨᱚ ᱢᱮᱱᱠᱷᱟᱱ ᱡᱩᱫᱤ ᱢᱤᱫᱴᱮᱱ ᱠᱟᱛᱷᱟ ᱞᱤᱧ ᱞᱟᱹᱭᱟ ᱟᱹᱞᱤᱧ᱾
ᱦᱩᱸ ᱞᱮᱵᱤᱱ,
ᱪᱮᱫ ᱵᱤᱱ ᱞᱟᱹᱭᱟ ᱱᱚᱛᱮᱱᱟᱜ ᱠᱷᱮᱛ ᱠᱚ ᱫᱚ ᱠᱟᱹᱴᱤᱡ ᱢᱟᱱᱮ ᱡᱟᱹᱱᱤᱡ ᱤᱧ ᱢᱚᱱᱮᱭᱟ ᱦᱟᱥᱟ ᱠᱚ ᱠᱷᱮᱛ ᱦᱟᱥᱟ ᱠᱚ, ᱚᱱᱟ ᱫᱚ ᱟᱹᱰᱤ ᱢᱟᱱᱮ ᱪᱟᱥ ᱩᱯᱚᱡᱳᱜᱤ ᱜᱮᱭᱟ ᱠᱟᱹᱴᱤᱡ ᱢᱚᱱᱮᱠᱷᱟᱱ᱾
ᱦᱳᱭ ᱦᱳᱭ, ᱱᱚᱛᱮ ᱫᱚ ᱢᱟᱱᱮ ᱱᱟᱢᱟᱞ ᱫᱤᱥᱚᱢ ᱥᱮᱫ ᱫᱚ ᱦᱟᱸᱜ ᱵᱟᱹᱞᱤ ᱦᱟᱥᱟ ᱞᱮᱠᱟᱱᱟᱜ ᱦᱟᱥᱟ ᱠᱟᱱᱟ᱾ ᱟᱨ ᱟᱞᱮ ᱥᱮᱫ ᱫᱚ ᱚᱱᱟ ᱟᱨᱟᱜ ᱦᱟᱥᱟ ᱵᱮᱱ ᱵᱩᱡᱽᱫᱟ ᱵᱤᱱ ᱚᱱᱟ ᱫᱷᱤᱨᱤ ᱦᱟᱥᱟ ᱱᱚᱝᱠᱟ ᱟᱫᱚ ᱚᱱᱮ ᱫᱷᱤᱨᱤ ᱦᱟᱥᱟ ᱨᱮ ᱫᱚ ᱨᱮᱦᱮᱫ ᱦᱚᱸ ᱛᱤᱱᱟᱹᱜ ᱡᱳᱨᱮ ᱚᱨᱟ ᱟᱨ ᱱᱚᱣᱟ ᱫᱚ ᱟᱡᱛᱮᱜᱮ ᱫᱚᱢ ᱯᱚᱥᱟᱣ ᱤᱫᱤᱭᱟᱭ ᱾
ᱦᱳᱭ ᱦᱳᱭ, ᱢᱮᱱᱠᱷᱟᱱ ᱧᱮᱞ ᱟᱵᱤᱱ ᱟᱞᱮ ᱱᱟᱢᱟᱞ ᱥᱮᱫ ᱫᱚ ᱜᱚᱢᱠᱮ ᱟᱹᱰᱤ ᱜᱟᱱ ᱜᱮ ᱠᱚ ᱪᱟᱥ ᱟᱥᱮ ᱢᱮᱱ ᱠᱷᱟᱱ ᱱᱚᱣᱟ ᱦᱩᱲᱩ ᱠᱷᱚᱥᱞᱟ ᱟᱹᱰᱤ ᱨᱚᱠᱚᱢᱟᱜ ᱵᱟᱫᱟᱢ ᱠᱚ ᱚᱱᱟ ᱯᱟᱴ ᱠᱚ ᱦᱚᱸ ᱠᱚ ᱨᱚᱦᱚᱭ ᱜᱮᱭᱟ ᱯᱟᱴ ᱠᱚ᱾
ᱦᱮᱸ,
ᱟᱫᱚ ᱢᱮᱱ ᱠᱷᱟᱱ ᱪᱟᱥ ᱠᱚ ᱫᱚ ᱜᱚᱢᱠᱮ ᱱᱚᱛᱮ ᱫᱚ ᱠᱟᱹᱴᱤᱡ ᱫᱚ ᱢᱮᱱᱟᱜ ᱜᱮᱭᱟ ᱛᱚ
ᱦᱩᱸ, ᱚᱱᱟ ᱫᱚ ᱦᱟᱥᱟ ᱠᱚ ᱦᱚᱸ ᱛᱚ ᱡᱩᱛ ᱜᱮᱭᱟ ᱥᱮ᱾
ᱦᱳᱭ ᱦᱳᱭ, ᱛᱟᱦᱚᱞᱮ ᱜᱚᱢᱠᱮ ᱚᱱᱠᱟ ᱪᱟᱥ ᱠᱚ ᱫᱚ ᱦᱩᱲᱩ ᱵᱟᱫ ᱠᱟᱛᱮᱫ ᱡᱟᱦᱟᱱᱟᱜ ᱚᱝᱠᱟ?
ᱟᱫᱚ ᱵᱟᱹᱭᱦᱟᱹᱲ ᱨᱮ ᱫᱚ ᱪᱮᱫ ᱵᱤᱱ ᱪᱟᱥᱟ ᱜᱚᱢᱠᱮ? ᱚᱱᱟ ᱵᱟᱹᱭᱦᱟᱹᱲ ᱨᱮ ᱫᱚ ᱢᱟᱱᱮ ᱫᱟᱜᱚᱜ ᱜᱮᱭᱟ ᱛᱚ ᱪᱮᱛᱟᱱ ᱨᱮ ᱢᱤᱫᱴᱤᱡ ᱞᱟᱹᱴᱩ ᱧᱚᱜ, ᱟᱨᱟ ᱢᱮᱱᱟᱜ ᱟᱠᱟᱫᱟ ᱦᱟᱜ᱾
ᱟᱪᱪᱷᱟ,
ᱟᱫᱚ ᱚᱸᱰᱮᱱᱟᱜ ᱫᱟᱜ ᱠᱚᱛᱮ ᱜᱮ ᱤᱭᱟᱹ ᱫᱚ ᱵᱟᱹᱭᱦᱟᱹᱲ ᱫᱚ ᱦᱟᱸᱜ ᱵᱟᱨ ᱤᱭᱟᱹ ᱜᱮᱞᱮ ᱪᱟᱥᱟ, ᱵᱟᱨᱫᱷᱟ ᱜᱮ᱾
ᱚᱱᱟ ᱜᱮ ᱟᱨᱮᱡ ᱠᱟᱛᱮ ᱵᱟᱝ?
ᱦᱳᱭ ᱦᱳᱭ ᱟᱨ ᱵᱟᱲᱜᱮ ᱠᱚᱨᱮ ᱫᱚ ᱦᱟᱸᱜ ᱵᱮᱸᱜᱟᱲ ᱛᱟᱨᱯᱚᱨᱮ ᱚᱱᱟ ᱯᱳᱴᱚᱞ ᱛᱳᱴᱚᱞ ᱚᱱᱟ ᱠᱚ ᱢᱟᱱᱮ ᱟᱹᱰᱤ ᱠᱤᱪᱷᱩ ᱟᱭᱢᱟ ᱠᱤᱪᱷᱩ ᱪᱟᱥ ᱦᱩᱭᱩᱜ ᱜᱮᱭᱟ᱾
ᱦᱳᱭ ᱦᱳᱭ, ᱛᱟᱦᱮ ᱜᱚᱢᱠᱮ ᱚᱱᱟ ᱵᱟᱲᱜᱮ ᱠᱚᱨᱮ ᱡᱟᱦᱟᱸᱭ ᱠᱚᱵᱤᱱ ᱞᱟᱹᱭᱮᱫᱟ ᱪᱟᱥ ᱠᱚ ᱢᱮᱱᱠᱷᱟᱱ ᱚᱱᱟ ᱚᱫᱚ ᱚᱲᱟᱜ ᱨᱮ ᱡᱚᱢ ᱥᱩᱢᱩᱝ ᱜᱮᱥᱮ, ᱵᱟᱡᱟᱨ ᱛᱮᱦᱚᱸ ᱤᱫᱤ ᱵᱟᱲᱟᱭ ᱦᱩᱭᱩᱜ ᱜᱮᱭᱟ?
ᱢᱟᱱᱮ ᱪᱮᱫ ᱞᱮᱠᱟᱹᱧ ᱞᱟᱹᱭᱟ ᱜᱚᱢᱠᱮ ᱢᱟᱱᱮ- ᱩᱱᱟᱹᱜ ᱵᱟᱡᱟᱨ ᱤᱫᱤ ᱫᱚ ᱤᱫᱤ ᱤᱫᱤ ᱦᱩᱭᱩᱜ ᱜᱮᱭᱟ ᱢᱮᱱᱠᱷᱟᱱ ᱟᱫᱚ ᱩᱱᱟᱹᱜ ᱡᱟᱹᱥᱛᱤ ᱦᱚᱸ ᱵᱟᱝ ᱪᱟᱥ ᱦᱩᱭᱩᱜᱼᱟ᱾ ᱡᱮ ᱢᱤᱫ ᱥᱟᱶᱛᱮ ᱯᱟᱹᱭᱠᱟᱹᱨ ᱵᱮᱱ ᱫᱚᱦᱚᱴᱚ ᱟᱫᱮᱭᱟ, ᱢᱟᱱᱮ ᱩᱭ ᱩᱰᱩᱜ-ᱟ ᱢᱤᱫ ᱫᱷᱟᱣ ᱵᱟᱡᱟᱨ ᱨᱤᱯ ᱞᱮᱠᱟ ᱢᱟᱱᱮ ᱫᱚᱥ ᱠᱮᱡᱤ ᱜᱟᱱ ᱫᱚ ᱩᱰᱩᱠ ᱫᱟᱹᱲᱮᱭᱟᱜᱼᱟ ᱵᱤᱱ ᱡᱟᱦᱟᱱᱟᱜ ᱮᱱᱛᱮ,
ᱟᱪᱪᱷᱟ, ᱢᱮᱱᱠᱷᱟᱱ ᱚᱱᱠᱟᱱ ᱯᱟᱹᱭᱠᱟᱹᱨ ᱟᱠᱷᱨᱤᱧ ᱫᱚ ᱱᱚᱝᱠᱟ ᱫᱚ ᱵᱟᱝ ᱪᱟᱥ ᱦᱩᱭᱩᱜ ᱜᱮᱭᱟ ᱵᱟᱝ?
ᱵᱟᱝ ᱵᱟᱝ ᱢᱟᱱᱮ, ᱵᱟᱝ ᱵᱟᱡᱟᱨ ᱨᱮ ᱤᱫᱤ ᱵᱟᱝ ᱚᱲᱟᱜ ᱡᱚᱢ ᱢᱟᱱᱮ ᱢᱟᱹᱡᱷᱟᱹᱨᱤ,
ᱟᱪᱪᱷᱟ ᱛᱟᱞᱦᱮ ᱜᱚᱢᱠᱮ ᱚᱱᱟ ᱤᱭᱟᱹ ᱡᱟᱦᱟᱸ ᱡᱚᱱᱰᱨᱟ ᱠᱚ ᱞᱟᱹᱭᱮᱫ ᱫᱚ
ᱦᱳᱭ ᱦᱳᱭ ᱦᱳᱭ,
ᱛᱟᱞᱦᱮ ᱡᱚᱸᱱᱰᱨᱟ ᱥᱤᱡᱤᱱ ᱢᱟ ᱠᱟᱱ ᱜᱮ ᱛᱚ ᱢᱮᱱᱠᱷᱟᱱ ᱡᱚᱸᱰᱨᱟ ᱠᱚᱫᱚ ᱵᱤᱱ ᱨᱚᱦᱚᱭ ᱠᱟᱜᱼᱟ ᱥᱮ ᱵᱟᱝ ᱮᱨ ᱠᱟᱜᱼᱟ ᱥᱮ ᱵᱟᱝ?
ᱟᱨ ᱟᱞᱚᱵᱮᱱ ᱞᱟᱭᱟ ᱜᱚᱢᱠᱮ, ᱱᱤᱭᱟᱹ ᱵᱟᱨ ᱫᱚᱦᱟᱜ ᱵᱟᱹᱞᱤᱧ ᱜᱟᱱ ᱫᱟᱲᱮᱭᱟᱫᱟ ᱡᱚᱸᱱᱰᱨᱟ ᱫᱚ᱾
ᱪᱷᱟ ᱢᱮᱱᱠᱷᱟᱱ ᱪᱮᱫ ᱞᱮᱠᱟ ᱨᱮ ᱵᱟᱹᱵᱤᱱ ᱜᱟᱱ ᱞᱮᱫᱟ?
ᱪᱮᱜ ᱠᱚᱪᱚᱞᱤᱧ ᱪᱤᱠᱟᱹ ᱵᱟᱲᱟ ᱠᱮᱫᱟ ᱚᱠᱛᱚ ᱜᱮ ᱵᱟᱹᱞᱤᱧ ᱧᱟᱢ ᱞᱮᱫᱟ ᱮᱠᱫᱚᱢ᱾ ᱟᱨ ᱡᱚᱸᱰᱨᱟ ᱨᱮᱦᱚᱸ ᱛᱚ ᱜᱚᱢᱠᱮ ᱚᱱᱟ ᱠᱷᱟᱴᱤᱜ ᱠᱷᱟᱴᱟ ᱦᱳᱭᱳᱜᱼᱟ ᱥᱮ ᱯᱩᱣᱟ ᱞᱟᱜᱟᱜᱼᱟ᱾ ᱟᱫᱚ
ᱦᱳᱭ ᱦᱳᱭ,
ᱢᱤᱜᱴᱤᱜ ᱴᱚᱯᱨᱟ ᱨᱮ ᱦᱟᱸᱜ ᱞᱤᱧ ᱤᱭᱟᱹ ᱞᱮᱫᱟ ᱢᱟᱱᱮ ᱚᱲᱟᱜ ᱡᱚᱢ ᱞᱮᱠᱟ, ᱟᱫᱚ ᱢᱮᱨᱚᱢ ᱠᱚ ᱡᱚᱢ ᱠᱮᱫᱟ ᱾
ᱢᱟᱱᱮ ᱚᱱᱠᱟ ᱚᱠᱛᱚ ᱵᱟᱵᱮᱱ ᱠᱩᱲᱟᱹᱣ ᱫᱟᱲᱮ ᱟᱛᱮ ᱠᱩᱲᱟᱹᱣ ᱫᱟᱲᱮᱼᱟᱫᱟ ᱾ ᱥᱮ ᱚᱸᱠᱟ ᱡᱟᱹᱥᱛᱤ ᱧᱚᱜ ᱥᱮ ᱰᱷᱮᱨ ᱧᱚᱜ, ᱠᱟᱹᱴᱤᱡ ᱨᱚᱦᱚᱭ
ᱦᱳᱭ ᱦᱳᱭ ᱢᱟᱱᱮ ᱚᱲᱟᱜ ᱡᱚᱢ ᱞᱮᱠᱟᱞᱤᱧ ᱨᱚᱦᱚᱭ ᱞᱮᱫᱟ᱾ ᱠᱟᱹᱴᱤᱡ ᱪᱩᱞᱩ ᱮᱱᱛᱮ ᱦᱟᱸᱜ,
ᱦᱳᱭ ᱜᱚᱝᱠᱮ ᱚᱱᱟ ᱦᱚᱸ ᱱᱟᱯᱟᱭ ᱠᱟᱛᱷᱟ ᱜᱮ ᱾ ᱛᱟᱦᱞᱮ ᱜᱚᱝᱠᱮ ᱡᱚᱸᱰᱨᱟ ᱠᱚᱫᱚ ᱛᱟᱦᱞᱮ ᱡᱚᱸᱰᱨᱟ ᱫᱟᱜ ᱢᱟᱹᱲᱤ ᱠᱚᱫᱚᱵᱤᱱ ᱡᱚᱢ ᱵᱟᱲᱟᱣᱼᱠᱟᱜᱼᱟ ᱥᱮ ᱵᱟᱝ?
ᱦᱳᱭ ᱦᱳᱭ ᱟᱫᱚ ᱢᱟᱱᱮ ᱟᱹᱰᱤ ᱥᱮᱫᱟᱭ ᱨᱮᱞᱤᱧ ᱡᱚᱢ ᱵᱟᱲᱟ ᱟᱠᱟᱫᱟ ᱦᱟᱸᱜ, ᱱᱮᱛᱟᱨ ᱫᱚ ᱵᱟᱹᱞᱤᱧ ᱡᱚᱢ ᱵᱟᱲᱟ ᱟᱠᱟᱼᱟ ᱾ ᱞᱟᱹᱭ ᱠᱚ ᱵᱟᱝᱢᱟ ᱦᱳᱭ ᱞᱟᱹᱭ ᱠᱚ ᱵᱟᱝᱢᱟ ᱥᱮᱫᱟᱭ ᱫᱚ ᱚᱵᱷᱟᱯ ᱛᱮᱠᱚ ᱡᱚᱢᱮᱜ ᱛᱟᱦᱮᱸᱜ ᱾ ᱡᱚᱸᱰᱨᱟ ᱫᱟᱜ ᱢᱟᱲᱤ ᱫᱚ, ᱟᱵᱚ ᱫᱚ ᱱᱮᱛᱟᱨ ᱫᱚ ᱥᱚᱵᱷᱟᱵ ᱛᱮ, ᱢᱟᱱᱮ ᱥᱚᱠ ᱛᱮᱵᱚᱱ ᱡᱚᱢᱟ ᱡᱚᱸᱰᱨᱟ ᱫᱟᱜ ᱢᱟᱹᱲᱤ ᱫᱚ᱾
ᱦᱳᱭ ᱜᱚᱝᱠᱮ ᱱᱤᱛᱚᱜ ᱫᱚ ᱚᱱᱟ ᱡᱚᱢ ᱵᱤᱰᱟᱹᱣ ᱞᱮᱠᱟ,
ᱦᱳᱭ-ᱦᱳᱭ
ᱢᱮᱱᱠᱷᱟᱱ ᱥᱮᱫᱟᱭ ᱦᱟᱯᱲᱟᱢ ᱠᱚᱫᱚ ᱩᱱᱟᱹᱜ ᱡᱮ ᱦᱟᱱᱟ ᱱᱩᱱᱟᱹᱜ ᱦᱟᱱᱟ ᱱᱟᱣᱟ ᱥᱮ ᱡᱚᱢ ᱥᱮ ᱪᱮᱫᱻ ᱚᱱᱠᱟ ᱫᱚ ᱵᱟᱝ ᱛᱟᱦᱮᱸ ᱠᱟᱱᱟ ᱛᱚ ᱾ ᱴᱟᱱ ᱟᱹᱰᱤ ᱟᱱᱟᱴ ᱨᱮᱜᱮᱠᱚ ᱛᱟᱦᱮᱸ ᱠᱟᱱᱟ ᱾ ᱛᱟᱞᱦᱮ ᱝᱠᱟ ᱩᱱ ᱡᱚᱠᱷᱚᱡ ᱠᱚ ᱞᱟᱹᱭᱟᱥᱪᱮ ᱚᱱᱟᱜᱮ ᱵᱟᱨᱯᱮ ᱫᱤᱱ ᱦᱮᱰᱮᱡ ᱠᱟᱛᱮᱫ ᱠᱚ ᱡᱚᱢᱮᱜ ᱛᱟᱦᱮᱸ ᱾
ᱦᱳᱭᱻ
ᱪᱮᱫᱠᱟᱞᱤᱧ ᱞᱟᱹᱭᱟ? ᱚᱱᱟ ᱢᱤᱫ ᱵᱮᱲᱟ ᱵᱤᱱ ᱡᱚᱢ ᱵᱤᱱ ᱧᱟᱢ ᱠᱷᱟᱱ ᱟᱨ ᱢᱤᱫ ᱵᱮᱲᱟ ᱫᱚᱵᱤᱱ ᱠᱚᱭᱚᱜ ᱠᱟᱜᱼᱟ, ᱪᱮᱫ ᱞᱮ ᱡᱚᱢᱟ ᱵᱟᱝᱞᱮ ᱡᱚᱢᱟ ᱾
ᱦᱚᱭ ᱮᱠᱫᱚᱢ ᱢᱟᱱᱮ ᱛᱚᱠᱷᱚᱱᱟ ᱟᱸᱴ ᱫᱚ ᱠᱟᱹᱴᱤᱡ ᱰᱷᱮᱨ ᱧᱚᱜ ᱜᱮ ᱛᱟᱦᱮᱸ ᱠᱟᱱᱟ ᱥᱮ
ᱦᱳᱭ-ᱭᱚᱭ-ᱭᱚᱭ ᱾
ᱟᱨ ᱚᱱᱠᱟ ᱟᱨᱡᱟᱣ ᱦᱚᱸ ᱵᱟᱝ ᱛᱟᱦᱮᱸ ᱠᱟᱱ ᱛᱟᱠᱚᱣᱟ, ᱚᱱᱮ ᱢᱟᱱᱮ ᱩᱠᱩᱲ ᱫᱷᱩᱠᱩᱲ ᱰᱟᱜᱨᱤ ᱞᱮᱠᱟ ᱠᱚ ᱠᱷᱟᱴᱟ ᱨᱮᱦᱚᱸ ᱚᱱᱠᱟ ᱟᱨᱡᱟᱣ ᱫᱚ ᱯᱟᱨᱡᱟ ᱫᱟᱲᱮᱜ ᱠᱟᱹᱱᱟᱹᱧ ᱾
ᱦᱳᱭ ᱦᱳᱭ ᱜᱚᱝᱠᱮ ᱩᱱ ᱡᱚᱠᱷᱚᱡ ᱫᱚ ᱩᱱᱟᱹᱜ ᱟᱫᱚ ᱢᱮᱱᱠᱷᱟᱱ ᱪᱮᱫ ᱵᱤᱱ ᱞᱟᱹᱭᱟ ᱩᱱ ᱡᱚᱠᱷᱚᱡ ᱫᱚ ᱥᱮᱫᱟᱭ ᱡᱩᱜᱽ ᱫᱚ ᱮᱢᱚᱱ ᱢᱤᱜᱴᱟᱡ ᱡᱩᱜᱽ ᱢᱮᱱᱠᱷᱟᱱ ᱜᱚᱝᱠᱮ ᱡᱟᱦᱟᱸ ᱥᱮᱫᱟᱭ ᱫᱚ ᱪᱮᱜ ᱵᱤᱱ ᱞᱟᱹᱭᱟ ᱢᱚᱭᱮ ᱡᱚᱦᱟᱨ ᱜᱮ ᱾ ᱢᱟᱱᱮ ᱥᱮᱫᱟᱭ ᱫᱚ ᱢᱟᱱᱮ ᱚᱱᱮ ᱚᱱᱠᱟ ᱛᱚ ᱠᱟᱹᱴᱤᱡ ᱢᱟᱱᱮ ᱪᱮᱫ ᱵᱤᱱ ᱡᱚᱢᱟ ᱵᱟᱝᱵᱤᱱ ᱡᱚᱢᱟ? ᱚᱱᱟ ᱩᱭᱦᱟᱹᱨ ᱛᱮᱜᱮ ᱵᱤᱱ
ᱠᱟᱹᱴᱤᱜ ᱵᱤᱱ ᱠᱟᱨᱤ ᱜᱟᱢ ᱪᱟᱵᱟᱜᱼᱟ ᱾
ᱦᱩᱸ ᱦᱩᱸ ᱾
ᱢᱮᱱᱠᱷᱟᱱ ᱟᱨ ᱥᱮᱫᱟᱭ ᱫᱚ ᱢᱟᱱᱮ ᱦᱟᱯᱲᱟᱢ ᱠᱚ ᱡᱟᱦᱟᱸ ᱚᱱᱮ ᱠᱷᱮᱛ ᱠᱚᱠᱚ ᱵᱮᱱᱟᱣ ᱟᱠᱟᱫ ᱵᱚᱱᱟ ᱥᱮ ᱥᱮ ᱠᱚ ᱫᱚᱦᱚ ᱦᱚᱴᱚ ᱠᱟᱜ ᱵᱚᱱᱟ ᱟᱠᱚᱣᱟᱜ ᱫᱟᱲᱮᱛᱮ ᱢᱮᱱᱠᱷᱟᱱ ᱚᱱᱟ ᱠᱚᱦᱚᱸ ᱛᱚ ᱜᱚᱢᱠᱮ ᱟᱹᱰᱤᱼᱼ ᱟᱹᱰᱤ ᱠᱚᱥᱴᱚ ᱥᱟᱦᱟᱣ ᱠᱟᱛᱮᱫ ᱠᱚ ᱵᱮᱱᱟᱣ ᱡᱚᱝ ᱵᱮᱱᱟᱣ ᱟᱠᱟᱫ ᱵᱚᱱᱟ ᱾
ᱦᱮᱸ ᱦᱮᱸ ᱮᱠᱫᱚᱢ ᱾
ᱢᱮᱱᱠᱷᱟᱱ ᱚᱱᱟ ᱠᱚᱦᱚᱸ ᱡᱩᱫᱤ ᱯᱩᱲᱤᱭᱟᱹ ᱵᱮᱱ ᱫᱚᱦᱚ ᱠᱟᱜᱼᱟ ᱢᱮᱱᱠᱷᱟᱱ ᱚᱱᱟ ᱦᱚᱸᱛᱚ ᱵᱟᱝ ᱜᱟᱱᱚᱜᱼᱟ ᱥᱮ ᱾
ᱦᱩᱸ ᱦᱩᱸ ᱾
ᱡᱟᱦᱟᱱᱟᱜ ᱜᱮ ᱡᱟᱦᱟᱸ ᱛᱤᱱᱟᱹᱜ ᱜᱮ ᱡᱟᱦᱟᱸᱛᱤᱱᱟᱹᱜ ᱩᱨᱤᱡᱼᱼ ᱡᱟᱦᱟᱸ ᱛᱤᱱᱟᱹᱜ ᱜᱮ ᱡᱟᱦᱟᱱᱟᱜ ᱮᱨ ᱠᱟᱜ ᱥᱮ ᱨᱚᱦᱚᱭ ᱠᱟᱜ ᱢᱮᱱᱠᱷᱟᱱᱼᱼ ᱚᱱᱟ ᱠᱚᱫᱚ ᱡᱟᱹᱠ ᱡᱩᱛᱩᱜ ᱜᱮᱭᱟ ᱡᱟᱹᱱᱤᱡ ᱾
ᱟᱪᱷᱟ ᱟᱪᱷᱟ ᱾
ᱛᱟᱦᱚᱞᱮ ᱜᱚᱢᱠᱮ ᱱᱤᱛᱚᱜ ᱢᱟ ᱟᱨ ᱪᱮᱫ ᱵᱮᱱ ᱞᱟᱹᱭ ᱮᱟ ᱜᱚᱢᱠᱮ ᱾
ᱢᱟ ᱟᱵᱤᱱ ᱞᱟᱹᱭ ᱞᱮᱵᱤᱱ ᱾
ᱞᱟᱹᱭ ᱫᱟᱞᱤᱧ ᱱᱤᱛᱚᱜ ᱢᱟ ᱟᱨᱚ ᱚᱱᱟ ᱩᱫ ᱠᱚᱦᱚᱸ ᱧᱟᱢᱚᱜᱼᱟ ᱱᱤᱛᱚᱜ ᱱᱚᱜᱼᱚᱭ ᱡᱮ ᱵᱚᱨᱥᱟ ᱮᱦᱚᱵ ᱫᱟᱭ᱾ ᱥᱮ ᱪᱮᱫ ᱞᱮᱠᱟ ᱢᱮᱱᱠᱷᱟᱱ ᱚᱱᱟ ᱛᱟᱦᱚᱞᱮ ᱩᱫ ᱯᱤᱴᱷᱟᱹ ᱠᱚᱫᱚ ᱵᱤᱱ ᱡᱚᱢ ᱵᱟᱲᱟᱣ ᱠᱟᱜ-ᱟ ᱥᱮ ᱵᱟᱝ?
ᱦᱮᱸ ᱯᱤᱴᱷᱟᱹ ᱫᱚ ᱦᱟᱸᱜ ᱜᱚᱢᱠᱮ ᱵᱟᱹᱞᱤᱧ ᱡᱚᱢ ᱠᱟᱜ-ᱟ ᱢᱮᱱᱠᱷᱟᱱ ᱨᱟᱥᱮ ᱫᱚᱞᱤᱧ ᱡᱚᱢ ᱠᱟᱜ-ᱟ ᱩᱫ ᱨᱟᱥᱮ ᱫᱚ᱾
ᱟᱪᱪᱷᱟ ᱚᱱᱟ ᱦᱚᱸ ᱜᱚᱢᱠᱮ ᱟᱹᱰᱤ ᱡᱟᱹᱥᱛᱤ ᱥᱤᱵᱤᱞ ᱫᱚ ᱟᱹᱰᱤ ᱡᱳᱨ ᱜᱮ ᱾
ᱦᱳᱭ ᱦᱳᱭ ᱟᱨ ᱢᱟᱱᱮ ᱥᱳᱲᱮ ᱦᱚᱸᱞᱮ ᱥᱳᱲᱮ ᱵᱟᱲᱟ ᱠᱟᱜ ᱜᱮᱭᱟ, ᱟᱫᱚ ᱯᱤᱴᱷᱟᱹ ᱫᱚᱦᱟᱸᱜ ᱜᱚᱢᱠᱮ ᱡᱟᱹᱱᱤᱡ ᱚᱠᱛᱚ ᱠᱚ ᱵᱟᱝ ᱧᱟᱢ ᱠᱷᱟᱹᱛᱤᱨ ᱥᱮ ᱪᱮᱫ ᱠᱷᱟᱹᱛᱤᱨ ᱥᱮ ᱵᱟᱝᱠᱚ ᱵᱟᱰᱟᱭᱟ ᱾ ᱛᱟᱦᱚᱞᱮ ᱟᱞᱮ ᱚᱲᱟᱜ ᱦᱚᱲ ᱢᱟᱱᱮ ᱯᱤᱴᱷᱟᱹ ᱫᱚ ᱦᱟᱸᱜ ᱵᱟᱞᱤᱧ ᱡᱚᱢ ᱠᱟᱜᱼᱟ᱾
ᱟᱪᱪᱷᱟ ᱢᱮᱱᱠᱷᱟᱱ ᱡᱚᱢ ᱵᱤᱰᱟᱹᱣ ᱞᱮᱜᱟᱭ ᱵᱤᱱ ᱦᱟᱸᱜ ᱟᱹᱰᱤ ᱟᱹᱞᱤᱧ ᱡᱟᱦᱟᱸ ᱛᱤᱱᱟᱹᱜ ᱞᱤᱧ ᱵᱟᱰᱟᱭᱟ ᱢᱮᱱᱠᱷᱟᱱ ᱟᱹᱰᱤ ᱡᱩᱛᱜᱮ ᱥᱤᱵᱤᱞᱟ ᱜᱚᱢᱠᱮ ᱾
ᱟᱪᱪᱷᱟ ᱟᱪᱪᱷᱟ ᱾
ᱦᱳᱭ ᱦᱳᱭ ᱾ ᱩᱫ ᱯᱤᱴᱷᱟᱹ ᱜᱚᱝᱠᱮ ᱚᱱᱟᱫᱚ ᱟᱹᱰᱤ ᱢᱟᱱᱮ ᱪᱮᱫ ᱞᱤᱧ ᱞᱟᱹᱭᱟ ᱚᱱᱟ ᱫᱚ ᱟᱹᱰᱤ ᱡᱳᱨ ᱜᱮᱞᱤᱧ ᱠᱩᱥᱤᱭᱟᱜ-ᱟ ᱚᱱᱟᱫᱚ ᱾
ᱟᱪᱪᱷᱟ ᱟᱪᱪᱷᱟ ᱛᱟᱦᱚᱞᱮ ᱜᱚᱢᱠᱮ ᱟᱵᱤᱱ ᱫᱚᱵᱤᱱ ᱡᱚᱢ ᱵᱟᱲᱟᱜ
ᱦᱳᱭ ᱜᱚᱢᱠᱮ ᱡᱚᱢ ᱵᱟᱲᱟᱣ ᱠᱟᱜ-ᱟ ᱞᱤᱧ, ᱢᱮᱱᱠᱷᱟᱱ ᱚᱱᱠᱟ ᱪᱮᱫ ᱵᱤᱱ ᱞᱟᱹᱭᱟ ᱵᱤᱨ ᱵᱩᱨᱩ ᱢᱟ ᱚᱱᱠᱟ ᱵᱟᱹᱱᱩᱜ-ᱟ ᱾ ᱢᱮᱱᱠᱷᱟᱱ ᱟᱫᱚ ᱚᱱᱟ ᱠᱤᱨᱤᱧ ᱡᱟᱦᱟᱸ ᱚᱱᱟ ᱠᱤᱨᱤᱧ ᱟᱹᱠᱷᱨᱤᱧ ᱫᱚᱠᱚ ᱚᱱᱟ ᱰᱟᱵᱵᱟ ᱞᱮᱠᱟᱱᱟᱜ ᱨᱮᱠᱚ ᱯᱮᱠ ᱫᱚᱦᱚ ᱠᱟᱜ-ᱟ ᱾
ᱟᱪᱪᱷᱟ ᱟᱪᱪᱷᱟ ᱟᱪᱪᱷᱟ ᱟᱫᱚ ᱦᱳᱭ ᱦᱳᱭ ᱛᱟᱦᱚᱞᱮ ᱜᱚᱢᱠᱮ ᱚᱱᱟ ᱠᱚᱫᱚ ᱪᱮᱫ ᱞᱮᱠᱟ ᱫᱟᱢ ᱯᱟᱲᱟᱜ-ᱟ ᱾
ᱜᱚᱢᱠᱮ ᱫᱟᱢ ᱫᱚ ᱟᱹᱰᱤ ᱡᱟᱹᱥᱛᱤ ᱜᱮ ᱢᱮᱱᱠᱷᱟᱱ ᱚᱱᱮ ᱥᱟᱵ ᱠᱟᱜ ᱵᱤᱱ ᱚᱱᱟ ᱰᱟᱵᱵᱟ ᱵᱷᱤᱛᱤᱨ ᱨᱮ ᱥᱟᱵ ᱠᱟᱜ ᱵᱤᱱ ᱛᱤᱱᱟᱹᱜ ᱜᱟᱱ ᱛᱟᱦᱮᱱᱟ? ᱥᱟᱛ ᱟᱴᱴᱤ ᱢᱮᱱᱠᱷᱟᱱ ᱚᱱᱟᱜᱮ ᱚᱱᱮ ᱱᱳᱵᱽᱵᱳᱭ ᱴᱟᱠᱟ ᱢᱤᱫᱥᱚ ᱴᱟᱠᱟ ᱚᱱᱠᱟ ᱠᱚ ᱞᱟᱹᱭ ᱟᱹᱵᱤᱱᱟ ᱾
ᱚ ᱟᱨ ᱥᱟᱛ ᱟᱴᱴᱤ ᱛᱮᱜᱮ ᱢᱤᱫ ᱯᱟᱛᱲᱟ ᱯᱤᱴᱷᱟᱹ ᱫᱚ ᱦᱩᱭᱩᱜ-ᱟ ᱵᱟᱝᱟ?
ᱦᱳᱭ ᱦᱳᱭ ᱟᱨ ᱪᱤᱠᱟᱹᱭ ᱟᱵᱤᱱ ᱚᱱᱟ ᱦᱚᱸ ᱠᱟᱹᱴᱤᱡ ᱠᱟᱹᱴᱤᱡ ᱧᱚᱜ ᱫᱚ ᱵᱟᱝ ᱛᱟᱦᱮᱱᱟ ᱢᱮᱱᱠᱷᱟᱱ ᱞᱟᱹᱭ ᱛᱮᱫᱚ ᱞᱟᱹᱴᱩ ᱞᱟᱹᱴᱩ ᱜᱮ ᱛᱟᱦᱮᱱᱟ ᱾
ᱛᱟᱦᱚᱞᱮ ᱛᱚ ᱜᱚᱢᱠᱮ ᱮᱱᱟ ᱥᱩᱠᱨᱤ ᱡᱤᱞ ᱯᱤᱴᱷᱟᱹ ᱠᱚᱷᱡ ᱦᱚᱸ ᱫᱟᱢ ᱰᱷᱮᱨᱚᱜ ᱠᱟᱱ ᱫᱚ ᱩᱫ ᱯᱤᱴᱷᱟᱹ ᱨᱮᱭᱟᱜ ᱫᱚ᱾